ᱦᱮᱸ ᱨᱚᱲ ᱟᱸᱡᱚᱢᱚᱜ ᱠᱟᱱᱟ ᱵᱷᱟᱭ?
ᱦᱳᱭ ᱟᱸᱡᱚᱢᱚᱜ ᱠᱟᱱᱟ᱾
ᱚ
ᱚ ᱪᱤᱠᱟᱹ ᱦᱚᱸ ᱵᱟᱝ ᱚᱲᱟᱜ ᱠᱚᱨᱮ ᱜᱮ, ᱟᱢ ᱫᱚ?
ᱚ ᱤᱧ ᱦᱚᱸ ᱦᱟᱸᱜ ᱪᱤᱠᱟᱹ ᱵᱟᱝ ᱱᱤᱛ ᱫᱚ ᱚᱲᱟᱜ ᱠᱚᱨᱮ ᱜᱮ᱾ ᱛᱟᱦᱮᱞᱮ ᱱᱟᱯᱟᱭ ᱵᱟᱲᱟ ᱜᱮᱭᱟᱢ ᱛᱚ?
ᱦᱳᱭ ᱱᱟᱯᱟᱭ ᱵᱟᱲᱟ ᱜᱮ, ᱟᱢᱜ?
ᱫᱟᱜ ᱡᱟᱹᱲᱤ ᱠᱚ ᱚᱱᱛᱮ ᱪᱤᱠᱠᱟ ᱦᱩᱭᱩᱜᱭᱳᱜ ᱠᱟᱱᱟ?
ᱫᱟᱜ ᱡᱟᱹᱲᱤ ᱦᱩᱭᱩᱜ ᱠᱟᱱᱟ ᱢᱚᱴᱟᱢᱩᱴᱤ ᱦᱩᱭᱩᱜ ᱠᱟᱱᱟ᱾
ᱚ ᱛᱟᱦᱚᱞᱮ ᱨᱚᱦᱚᱭ ᱜᱟᱫᱟ ᱯᱮ ᱛᱚ?
ᱨᱚᱦᱚᱭ ᱠᱚᱫᱚ ᱟᱹᱣᱨᱤ ᱱᱚᱜᱭ ᱥᱤᱻᱥᱤᱭᱳᱜ ᱵᱟᱲᱟᱭ ᱦᱩᱭᱩᱜ ᱠᱟᱱᱟ ᱠᱷᱮᱛ ᱠᱚ᱾
ᱚ ᱛᱟᱦᱚᱞᱮ ᱛᱮᱦᱮᱧ ᱫᱚ ᱵᱩᱨᱩ ᱵᱚᱸᱜᱟ ᱧᱮᱞ ᱵᱟᱢ ᱪᱟᱞᱟᱣ ᱠᱟᱱᱟ?
ᱵᱟᱝ ᱵᱟᱹᱧ ᱪᱟᱞᱟᱣ ᱟᱠᱟᱱᱟ, ᱟᱢ ᱫᱚᱢ ᱪᱟᱞᱟᱣ ᱟᱠᱟᱱᱟ ᱥᱮ ᱵᱟᱝ
ᱵᱟ ᱵᱟᱝᱟ ᱤᱧ ᱦᱚᱸ ᱦᱟᱜ ᱵᱟᱹᱧ ᱪᱟᱞᱟᱣ ᱠᱟᱱᱟ ᱫᱟᱜ ᱮᱫᱟᱭ ᱟᱞᱮ ᱥᱮᱫ ᱦᱚᱸ᱾ ᱟᱫᱚ ᱚᱱᱛᱮ ᱨᱮ ᱵᱟᱝ ᱪᱟᱞᱟᱣ ᱦᱩᱭ ᱠᱟᱱᱟ᱾
ᱟᱯᱮ ᱥᱮᱫ ᱜᱮᱛᱚ ᱵᱩᱨᱩ ᱵᱚᱸᱜᱟ ᱫᱚ ᱵᱟᱝ?
ᱦᱳᱜ ᱦᱮᱸ᱾
ᱚ ᱵᱟᱢ ᱪᱟᱞᱟᱣ ᱞᱮᱱᱟ ᱥᱩᱫ ᱥᱩᱨ ᱨᱮ ᱦᱚᱸ?
ᱥᱩᱨ ᱨᱮᱦᱚᱸ ᱦᱟᱸᱜ ᱧᱮᱞ ᱟᱠᱟᱫ ᱜᱤᱭᱟᱹᱧ ᱡᱮ ᱵᱟᱹᱧ ᱧᱮᱞ ᱟᱠᱟᱫᱼᱟ ᱚᱱᱠᱟ ᱫᱚ ᱵᱟᱝ ᱦᱟᱸᱜ, ᱧᱮᱞ ᱠᱟᱜᱟᱹᱧ ᱵᱟᱨ ᱪᱷᱚᱴ ᱫᱚ ᱵᱟᱹᱧ ᱪᱟᱞᱟᱣ ᱟᱱᱟ ᱛᱮ᱾
ᱟᱪᱪᱷᱟ, ᱟᱪᱪᱷᱟ ᱚ᱾ ᱟᱪᱪᱷᱟ ᱵᱩᱨᱩ ᱵᱚᱸᱜᱟ ᱨᱮ ᱪᱮᱫ ᱠᱚ ᱟᱹᱜᱩᱭ ᱜᱮᱭ ᱚᱸᱰᱮ ᱪᱟᱞᱟᱣ ᱵᱟᱢ ᱪᱟᱞᱟᱣ ᱵᱟᱲᱟ ᱟᱠᱟᱱᱟ ᱟᱢ ᱫᱚ?
ᱚᱸᱰᱮ ᱢᱟ ᱥᱟᱱᱟᱢᱟᱜ ᱜᱮ ᱧᱟᱢᱚᱜᱼᱟ ᱟᱵᱚ ᱥᱟᱱᱛᱟᱲ ᱠᱚᱣᱟᱜ᱾ ᱡᱮᱢᱚᱱ ᱛᱩᱢᱫᱟᱜ ᱴᱟᱢᱟᱠ ᱠᱷᱚᱱᱟᱜ ᱛᱟᱨᱯᱚᱨᱮ ᱱᱮᱛᱟᱨ ᱫᱤᱱ ᱚᱱᱮ ᱴᱩᱯᱤ ᱠᱚ ᱤᱭᱟᱹ ᱫᱚᱠᱚ ᱵᱮᱱᱟᱣᱱᱟ ᱜᱩᱝᱜᱩ ᱥᱟᱠᱟᱢ ᱛᱮ
ᱟᱪᱪᱷᱟ ᱟᱪᱪᱷᱟ
ᱢᱮᱜ ᱡᱷᱚᱛᱚ ᱨᱚᱠᱚᱢᱟᱜ ᱡᱤᱱᱤᱥ ᱜᱮ ᱧᱟᱢᱚᱜ ᱜᱮᱭᱟ ᱚᱱᱟ ᱥᱟᱶᱛᱮ ᱡᱮᱢᱚᱱ ᱯᱷᱩᱴᱟᱹᱠᱟᱪᱟ ᱥᱟᱲᱤ ᱫᱷᱩᱛᱤ ᱚᱸᱰᱮ ᱟᱭᱢᱟ ᱨᱮᱠᱚᱢᱟᱜ ᱡᱤᱱᱤᱥ ᱜᱮ ᱧᱟᱢᱚᱜᱼᱟ, ᱧᱮᱞ ᱧᱮᱞ ᱟᱨ ᱢᱩᱠ ᱟᱨ ᱚᱸᱰᱮ ᱫᱚ ᱦᱟᱸᱜ ᱥᱟᱱᱛᱟᱲ ᱠᱚ ᱮᱱᱮᱡ ᱥᱮᱨᱮᱧ ᱟᱠᱚ ᱡᱟᱦᱟᱸ ᱫᱚ ᱯᱟᱲᱟᱜᱷᱟᱴ ᱠᱚ ᱢᱮᱛᱟᱜᱼᱟ ᱦᱟᱸᱜ᱾
ᱟᱪᱪᱷᱟ ᱟᱪᱪᱷᱟ᱾ ᱚᱸᱰᱮ ᱪᱟᱞᱟᱣ ᱠᱟᱛᱮ ᱮᱱᱮᱡ ᱥᱮᱨᱮᱧ ᱵᱟᱲᱟ ᱟᱠᱟᱫᱟ? ᱮᱱᱮᱡ
ᱵᱟᱝᱟ ᱦᱟᱸᱜ ᱚᱱᱠᱟ ᱮᱱᱮᱡ ᱥᱮᱨᱮᱧ ᱫᱚ ᱵᱟᱝ ᱤᱢᱱᱤ ᱧᱮᱞ ᱞᱮᱠᱟ ᱪᱟᱞᱟᱣ ᱦᱩᱭ ᱞᱮᱱ
ᱟᱪᱪᱷᱟ ᱟᱪᱪᱷᱟ ᱦᱚᱸ ᱵᱟ ᱵᱟ ᱮᱢᱱᱤ ᱚᱱᱠᱟ ᱦᱚᱲ ᱠᱚ ᱮᱱᱮ ᱚᱸᱰᱮ ᱠᱚ ᱮᱱᱮᱡ ᱜᱮᱭᱟ ᱛᱚ
ᱦᱮᱸ ᱦᱮᱸ ᱟᱫᱚ ᱚᱸᱰᱮ ᱦᱮᱸ ᱦᱮᱸ ᱡᱟᱦᱟᱸᱭ ᱜᱮᱢ ᱮᱱᱮᱡ ᱫᱟᱲᱮᱭᱟᱜ ᱠᱟᱱ ᱜᱮᱭᱟ ᱞᱮ ᱢᱟᱱᱮ ᱢᱟᱱᱟᱣ ᱵᱟᱨᱚᱱ ᱵᱟᱹᱱᱩᱜ ᱠᱟᱫᱟ ᱥᱮ ᱚᱸᱰᱮ ᱫᱚ
ᱟᱪᱪᱷᱟ ᱟᱪᱪᱷᱟ
ᱚ ᱛᱟᱦᱚᱞᱮ ᱟᱢ ᱦᱚᱢ ᱧᱮᱞ ᱟᱠᱟᱫ ᱜᱮᱭᱟ ᱵᱟᱝ
ᱤᱧ ᱫᱚ ᱦᱟᱸᱜ ᱵᱟᱹᱧ ᱧᱮᱞ ᱟᱠᱟᱫᱟ ᱧᱮᱞ ᱫᱚ ᱵᱟᱹᱧ ᱪᱟᱞᱟᱣ ᱟᱠᱟᱱᱟ ᱢᱤᱫ ᱫᱷᱟᱣ ᱦᱚᱸ
ᱚ ᱛᱟᱦᱞᱮ ᱧᱮᱞ ᱟᱹᱜᱩ ᱫᱚ ᱞᱟᱹᱠᱛᱤ ᱜᱮᱭᱟ ᱧᱮᱞ ᱟᱹᱜᱩ ᱠᱟᱜ ᱢᱮ
ᱦᱳᱭ ᱦᱳᱭ ᱫᱟᱜ ᱫᱟᱭᱛᱚ ᱟᱫᱚ ᱪᱟᱞᱟᱣ ᱵᱟᱝ ᱦᱩᱭ ᱞᱮᱱᱟ ᱚᱱᱟ ᱠᱷᱟᱹᱛᱤᱨ ᱜᱮ
ᱚ ᱦᱳᱭ ᱦᱟᱜ ᱱᱚᱛᱮ ᱦᱚᱸ ᱫᱟᱜ ᱮᱫᱟᱭ ᱛᱚ ᱚᱱᱰᱮ ᱫᱚ ᱦᱟᱸ ᱵᱟᱭ ᱫᱟᱜ ᱮᱫᱟ ᱚᱱᱠᱟ ᱜᱮᱛᱚ ᱵᱮᱥᱤᱨ ᱵᱷᱟᱜᱽ ᱜᱮ ᱦᱩᱭᱩᱜ ᱜᱮᱭᱟ ᱡᱮ ᱚᱲᱟᱜ ᱥᱮᱫ ᱫᱚ ᱫᱟᱜ ᱮᱟᱭ ᱦᱟᱸᱜ ᱟᱨ ᱡᱟᱦᱟᱸ ᱨᱮ ᱵᱩᱨᱩ ᱯᱟᱛᱟ ᱨᱮ ᱚᱸᱰᱮ ᱫᱚ ᱦᱟᱜ ᱵᱟᱭ ᱫᱟᱜ ᱮᱫᱟ
ᱦᱳᱭ ᱦᱳᱭ
ᱚ ᱛᱟᱦᱟᱞᱮ ᱱᱤᱛᱚᱜ ᱫᱚ ᱮᱢᱱᱤ ᱡᱟᱦᱟᱸ ᱡᱤᱠᱮ ᱠᱷᱚᱱ ᱠᱤᱪᱷᱩ ᱜᱟᱱ ᱠᱩᱠᱞᱤᱧ ᱠᱩᱠᱞᱤᱭᱮᱫ ᱢᱮᱭᱟ
ᱦᱳᱭ ᱦᱳᱭ
ᱟᱨ ᱛᱟᱦᱚᱞᱮ ᱟᱵᱚ ᱵᱷᱟᱨᱚᱛ ᱫᱤᱥᱚᱢ ᱨᱮᱱᱟᱜ ᱡᱟᱦᱟᱸ ᱡᱟᱹᱛᱤᱭᱚ ᱢᱟᱱᱮ ᱵᱟᱦᱟ ᱠᱟᱱ ᱛᱟᱵᱚᱱᱟ ᱚᱱᱟ ᱫᱚ ᱪᱮᱫ ᱠᱚ ᱵᱚᱞᱮ ᱪᱮᱫ ᱠᱟᱱᱟ
ᱟᱪᱪᱷᱟ ᱟᱪᱪᱷᱟ ᱡᱟᱛᱤᱭᱚ ᱵᱟᱦᱟ
ᱦᱳᱭ
ᱟᱪᱪᱷᱟ ᱟᱠᱚᱣᱟᱜ ᱡᱟᱛᱤᱭᱚ ᱵᱟᱦᱟ ᱫᱚ ᱴᱷᱤᱠ ᱦᱟᱜ ᱵᱟᱹᱧ ᱫᱤᱥᱟᱹᱭ ᱮᱫᱟ ᱤᱧ ᱫᱚ ᱟᱢᱜᱮᱢ ᱞᱟᱹᱭ ᱞᱮᱠᱷᱟᱱ ᱱᱟᱯᱟᱭ ᱠᱚᱜᱼᱟ
ᱡᱟᱦᱟᱸ ᱫᱚ ᱦᱚᱲ ᱛᱮᱫᱚ ᱠᱚ ᱞᱟᱹᱭᱟᱜᱼᱟ ᱩᱯᱟᱹᱞ ᱟᱨ ᱫᱤᱠᱩ ᱛᱮᱫᱚ ᱠᱚ ᱞᱟᱹᱭᱟᱜᱼᱟ ᱡᱟᱦᱟᱸ ᱯᱚᱫᱫᱚ ᱠᱚ ᱞᱮ ᱫᱚ ᱾
ᱟᱪᱪᱷᱟ ᱟᱪᱪᱷᱟ
ᱢᱮᱱ ᱫᱚ ᱞᱳᱴᱟᱥ ᱟᱨ ᱛᱟᱦᱚᱞᱮ ᱟᱨ ᱡᱟᱛᱤᱭᱚ ᱡᱚ ᱵᱟᱲᱟᱭ ᱜᱮᱮ ᱦᱟᱸᱜ ᱡᱚ ᱠᱟᱱᱟ᱾
ᱡᱟᱹᱛᱤᱭ ᱡᱚ ᱾
ᱦᱳᱭ
ᱡᱟᱛᱤᱭᱚ ᱡᱚᱢᱟᱸ, ᱚᱱᱟ ᱦᱚᱸ ᱵᱟᱹᱧ ᱫᱤᱥᱟᱹᱭᱮᱫᱟ ᱤᱧ ᱫᱚ᱾
ᱚᱻ ᱚᱱᱟ ᱫᱚ ᱩᱞ ᱠᱩ ᱞᱟᱹᱭᱟ,
ᱟᱪᱪᱷᱟ ᱟᱪᱪᱷᱟ ᱩᱞ
ᱞᱟ ᱡᱟᱛᱤᱭᱚ ᱥᱮᱨᱤᱧ ᱫᱚᱢ ᱵᱟᱲᱟᱭᱟ ᱡᱟᱦᱟᱸ ᱵᱟ ᱵᱷᱟᱨᱚᱛ ᱫᱤᱥᱚᱢ ᱨᱮᱱᱟᱜ᱾
ᱥᱮ ᱡᱟᱛᱤᱭᱚ ᱥᱮᱨᱤᱧ,
ᱦᱮᱸᱻ, ᱾
ᱡᱟᱹᱛᱤᱭᱚ ᱥᱮᱼᱥᱮᱥᱮᱨᱮᱧ ᱫᱚ ᱚᱠᱟᱴᱟᱝ ᱠᱟᱱᱟ?
ᱡᱟᱦᱟᱸ ᱚᱱᱮ ᱡᱚᱱᱚᱜᱚᱱᱚ ᱠᱚ ᱥᱮᱨᱤᱧ ᱫᱚ ᱤᱥᱠᱩᱞ ᱨᱮ ᱠᱚᱞᱮᱡᱽ ᱨᱮ,
ᱦᱳᱭ, ᱦᱳᱭ
ᱟᱨ ᱛᱟᱦᱚᱞᱮ, ᱮᱸᱼᱫ ᱡᱟᱛᱤᱭᱚ ᱡᱤᱭᱟᱹᱞᱤᱢ ᱵᱟᱲᱟᱭᱟᱛᱚ?
ᱡᱟᱛᱤᱭᱚ ᱡᱤᱭᱟᱹᱞᱤ,
ᱦᱳᱼᱤᱭ ᱾
ᱡᱟᱦᱟᱸᱭ ᱫᱚᱠᱩ ᱞᱟᱹᱭ ᱠᱚᱣᱟ ᱠᱩ ᱡᱟᱦᱟᱸᱭ,
ᱢᱟ ᱚᱱᱮ ᱟᱵᱩ ᱵᱷᱟᱨᱚᱛ ᱫᱤᱥᱚᱢ ᱨᱮᱱ, ᱦᱮᱸ ᱩᱨᱩᱢᱚᱜ ᱟᱭ ᱢᱟᱱᱮ ᱦᱳᱭ, ᱦᱳᱭ ᱛᱟᱹᱨᱩᱵᱽ ᱜᱮᱠᱚ ᱢᱮᱛᱟᱠᱚᱣᱟ᱾
ᱟᱪᱪᱷᱟ, ᱟᱪᱪᱷᱟ ᱾ ᱦᱮᱸ ᱞᱟᱹᱭ ᱢᱮ, ᱟᱫᱚ ᱚᱱᱠᱟᱱ ᱠᱩᱠᱞᱤ ᱠᱚ᱾
ᱦᱮᱸ,
ᱟᱫᱚ ᱚᱱᱠᱟᱱᱟᱜ ᱠᱩᱠᱞᱤ ᱠᱚ ᱵᱟᱲᱟᱭ ᱠᱷᱟᱱᱮᱢ ᱞᱟᱹᱭ ᱢᱮ,
ᱚ, ᱛᱟᱦᱞᱮ ᱢᱮᱱ ᱨᱮᱭᱟᱜ ᱡᱟᱦᱟᱸ ᱚᱱᱟ ᱯᱛᱟᱠᱟ ᱟᱵᱩ ᱵᱚᱱ ᱢᱟᱱᱮ ᱯᱚᱱᱼᱨᱚᱭ ᱟᱜᱚᱥᱴ ᱠᱚᱨᱮ ᱵᱚᱱ ᱨᱟᱠᱟᱵ ᱜᱮ ᱫᱚ, ᱚᱱᱟ ᱯᱚᱛ ᱛᱟᱜᱟ ᱫᱚᱢ, ᱢᱟᱱᱮ, ᱪᱮᱫ ᱨᱮᱱᱟᱜ ᱛᱟᱦᱮᱱᱟ? ᱟᱨ ᱛᱤᱱᱟᱹᱜ ᱨᱚᱠᱚᱢᱟᱜ ᱛᱮ, ᱛᱮᱭᱟᱨ ᱜᱟᱱᱚᱜᱼᱟ? ᱚᱱᱟ ᱛᱤᱨᱚᱠᱚᱢᱟ ᱥᱩᱛᱟᱹᱢ ᱛᱮ ᱟᱨᱠᱤ,
ᱟᱼᱪᱪᱷᱟ, ᱪᱪᱷᱟ, ᱚᱱᱟ ᱯᱚᱛᱟᱠᱟ
ᱦᱮᱸ,
ᱚᱱᱟ ᱯᱚᱛᱟᱠᱟ ᱫᱚ ᱛᱤᱱᱟᱹᱜ ᱞᱮᱠᱟᱱᱟᱜ ᱛᱟᱦᱮᱸᱱᱟ,
ᱛᱤᱱᱟᱹᱜ ᱨᱚᱠᱚᱢᱳᱜ ᱠᱚ ᱛᱮᱭᱟᱨᱟ, ᱢᱟᱱᱮ, ᱥᱩᱛᱟᱹᱢ ᱡᱟᱦᱟᱸ ᱫᱚ ᱚᱱᱟ ᱥᱩᱛᱟᱹᱢ ᱠᱟᱱᱟ ᱛᱚ, ᱥᱮ ᱤᱭᱟ. ᱯᱚᱞᱤᱛᱷᱤᱱ ᱛᱮᱠᱚ ᱤᱭᱟᱹᱠᱟᱜᱼᱟ,
ᱟᱫᱚ ᱥᱮᱛᱳᱝ ᱮ ᱠᱟᱱᱟ ᱾
ᱚ ᱚᱱᱟ ᱵᱟᱲᱟᱭ ᱢᱮᱱᱟᱜᱼᱟ ᱛᱤᱱᱟᱹᱜ ᱛᱤᱱᱟᱹᱜ ᱥᱤᱛᱩᱝ ᱛᱮᱠᱚ ᱢᱟᱱᱮ ᱢᱟᱱᱮ ᱛᱤᱱᱟᱹᱜ ᱥᱩᱛᱟᱹᱢ ᱵᱚᱞᱛᱮ ᱫᱚ ᱪᱮᱫ ᱥᱩᱛᱟᱹᱢ ᱛᱮ? ᱡᱮᱢᱚᱱ ᱮᱸ ᱴᱤᱨᱤᱠᱚᱴ ᱦᱚᱸ ᱥᱩᱛᱟᱹᱢ ᱠᱟᱱᱟ ᱛᱟᱯᱚᱨᱮ ᱥᱩᱛᱟᱹᱢ ᱡᱟᱦᱟᱸ ᱵᱚᱱ ᱞᱟᱹᱭᱟ ᱥᱩᱛᱟᱹᱢ ᱨᱮᱱᱟᱜ ᱥᱩᱛᱟᱹᱢ᱾ ᱛᱟᱯᱚᱨᱮ ᱚᱱᱠᱟ ᱟᱨᱚ ᱟᱨᱚ ᱡᱟᱦᱟᱸ ᱠᱚ ᱞᱟᱹᱭᱟ ᱞᱟᱭᱞᱚᱱ ᱴᱤᱨᱤᱠᱳᱴ ᱚᱱᱠᱟ ᱪᱮᱫ ᱵᱟᱠᱚ ᱞᱟᱹᱭᱟ
ᱟᱪᱪᱷᱟ ᱞᱟᱭᱞᱚᱱ ᱥᱮ ᱚᱠᱟᱴᱟᱝ ᱥᱩᱛᱟᱹᱢ ᱨᱮᱱᱟᱜ ᱟᱠᱟᱱᱟ, ᱤᱧ ᱦᱚᱸ ᱴᱷᱤᱠ ᱵᱟᱹᱧ ᱵᱟᱲᱟᱭᱟ? ᱟᱫᱚ ᱚᱠᱟᱴᱟᱝ ᱠᱟᱱᱟ ᱾ ᱟᱢᱜᱮᱢ ᱞᱟᱹᱭ ᱞᱮᱠᱷᱟᱱ?
ᱚᱱᱟ ᱫᱚ ᱦᱟᱸᱜ, ᱞᱟᱹᱭ ᱟᱠᱩ, ᱯᱮ ᱨᱚᱠᱚᱢᱟᱜ ᱥᱩᱛᱟᱹᱢ ᱛᱮᱠᱚ, ᱚᱱᱟ ᱯᱚᱛᱟᱠᱟ ᱫᱚ ᱠᱩ ᱵᱮᱱᱟᱣᱟ, ᱡᱟᱦᱟᱸ ᱫᱚ ᱥᱩᱛᱟᱹᱢ, ᱡᱟᱦᱟᱸ ᱥᱩᱛᱟᱹᱢ ᱵᱚᱱ ᱞᱟᱹᱭᱟ ᱾ ᱥᱩᱛᱟᱹᱢ, ᱥᱩᱛᱟᱹᱢ ᱥᱩᱛᱟᱹᱢ ᱨᱮ ᱵᱚ, ᱡᱮᱢᱚᱱ ᱫᱚᱛᱚ ᱜᱮᱵᱚᱱ ᱦᱟᱛᱟᱣᱮ ᱞᱟᱹᱭᱟᱵᱚᱱ ᱡᱮ ᱱᱚᱶᱟ ᱥᱩᱛᱟᱹᱢ ᱨᱮᱱᱟᱜ ᱡᱟᱢᱟ ᱠᱟᱱᱟ ᱚᱱᱠᱟᱜᱮ ᱚᱱᱟ ᱚᱱᱟ ᱥᱩᱛᱟᱹᱢ ᱛᱮ ᱟᱨ ᱢᱤᱫ ᱴᱟᱝ ᱫᱚ ᱴᱮᱨᱤᱠᱳᱴ ᱟᱨ ᱢᱤᱫ ᱴᱟᱝ ᱫᱚ ᱦᱟᱸᱜ ᱵᱟᱹᱧ ᱫᱤᱥᱟᱹᱭᱮᱫᱼᱟ ᱞᱮᱭᱟ ᱠᱚ ᱯᱮ ᱨᱠᱚᱢᱟᱜ ᱛᱮᱠᱚ ᱚᱱᱟ ᱯᱚᱛᱟᱠᱟ ᱫᱚᱠᱚ ᱵᱮᱱᱟᱣᱟ? ᱟᱨ ᱛᱟᱦᱞᱮ ᱚᱱᱟ ᱯᱚᱛᱟᱠᱟ ᱨᱮᱱᱟᱜ ᱢᱟᱱᱮ ᱨᱚᱝ ᱠᱚᱫᱚ ᱦᱟᱸᱜ ᱟᱢ ᱵᱟᱲᱟᱭ ᱜᱮᱭᱟ ᱥᱮ ᱵᱟᱝ
ᱦᱳᱭ ᱯᱚᱛᱟᱠᱟ ᱨᱮᱱᱟᱜ ᱨᱚᱝ ᱠᱚᱫᱚ ᱜᱮᱨᱣᱟᱥ ᱥᱟᱫᱟ ᱟᱨ ᱥᱚᱵᱩᱡ ᱥᱮᱪᱮᱫ
ᱚ ᱦᱳᱭ ᱟᱨ ᱦᱳᱭ ᱦᱳᱭ ᱟᱨ ᱡᱟᱦᱟᱸ ᱚᱱᱟ ᱛᱟᱞᱟᱨᱮ ᱛᱟᱦᱮᱱ ᱫᱚ ᱚᱱᱟ ᱨᱮᱭᱟᱜ ᱧᱩᱛᱩᱢ ᱪᱮᱫ ᱠᱟᱱᱟ ᱟᱨ ᱚᱱᱟ ᱫᱚ ᱦᱟᱸᱜ ᱪᱮᱫ ᱠᱚ ᱞᱟᱹᱭᱟ
ᱟᱪᱪᱷᱟ ᱚᱱᱟ ᱨᱮᱱᱟᱜ ᱧᱩᱛᱩᱢ ᱫᱚ ᱟᱪᱪᱷᱟ ᱚᱱᱟ ᱨᱮᱱᱟᱜ ᱧᱩᱛᱩᱢ ᱫᱚ ᱤᱧ ᱫᱚ ᱵᱟᱹᱧ ᱵᱟᱲᱟᱭᱟ ᱟᱢᱮᱢ ᱵᱟᱲᱟᱭ ᱠᱷᱟᱱ
ᱟᱨ ᱛᱟᱦᱚᱞᱮ ᱨᱚᱝ ᱫᱚ ᱪᱮᱫ ᱞᱮᱠᱟᱱᱟ
ᱨᱚᱝ ᱫᱚ ᱵᱞᱩ ᱵᱞᱩ ᱞᱮᱠᱟᱱ ᱥᱮ ᱪᱮᱫ ᱞᱮᱠᱟᱱ ᱨᱚᱝ ᱠᱟᱱᱟ
ᱦᱳᱭ ᱩᱱᱟᱹᱜ ᱞᱮᱠᱟ ᱫᱚ ᱵᱟᱝᱟ ᱵᱞᱩ ᱨᱚᱝ ᱜᱮ ᱠᱟᱱᱟ ᱟᱨ ᱚᱱᱟ ᱫᱚ ᱦᱟᱸᱜ ᱚᱥᱳᱠ ᱪᱚᱠᱨᱚ ᱠᱚ ᱞᱟᱹᱭᱟ
ᱟᱪᱪᱷᱟ ᱟᱪᱪᱷᱟ
ᱛᱟᱦᱞᱮ ᱟᱵᱚ ᱚᱱᱟ ᱡᱟᱦᱟᱸ ᱯᱚᱛᱠᱟ ᱵᱚᱱ ᱢᱟᱱᱮ ᱦᱤᱯᱤᱲ ᱫᱚ ᱚᱱᱟ ᱫᱚᱢ ᱪᱮᱫ ᱩᱫᱽᱫᱮᱥᱥᱚ ᱠᱟᱛᱮᱫ ᱵᱚᱱ ᱦᱤᱯᱤᱲᱟ ᱢᱟᱱᱮ ᱪᱮᱫ ᱵᱩᱡᱷᱟᱹᱜᱼᱟ ᱚᱱᱟ ᱫᱚ
ᱟᱵᱚ ᱚᱱᱟ ᱯᱚᱛᱟᱠᱟ ᱡᱟᱦᱟᱸ ᱵᱚᱱ ᱦᱤᱯᱤᱲᱟ
ᱦᱮᱸ
ᱚᱱᱟ ᱫᱚ ᱤᱧ ᱦᱚᱸ ᱵᱟᱹᱧ ᱞᱟᱹᱭ ᱫᱟᱲᱭᱟᱜ ᱠᱟᱱᱟ
ᱟᱨ ᱥᱮᱫᱟᱭ ᱢᱟ ᱦᱟᱸᱜ ᱢᱟᱱᱮ ᱵᱷᱟᱨᱚᱛ ᱫᱤᱥᱚᱢ ᱨᱮᱱᱟᱜ ᱢᱤᱫᱴᱟᱝ ᱥᱟᱫᱷᱤᱱ ᱨᱮᱱᱟᱜ ᱪᱤᱨ ᱠᱟᱱ ᱛᱟᱵᱚᱱᱟ ᱥᱮᱫᱟᱭ ᱢᱟ ᱵᱨᱤᱴᱤᱥ ᱠᱚ ᱠᱚ ᱛᱟᱦᱮᱸ ᱠᱟᱱᱟ ᱛᱟᱦᱚᱞᱮ ᱵᱨᱤᱴᱤᱥ ᱩᱱᱠᱩ ᱣᱟᱜ ᱢᱟ ᱟᱞᱟᱫᱟ ᱪᱤᱨ ᱛᱟᱦᱮᱸ ᱠᱟᱱ ᱛᱟᱠᱚᱣᱟ ᱛᱟᱦᱚᱞᱮ ᱚᱱᱟ ᱪᱤᱨᱮᱢ ᱧᱮᱞ ᱞᱮᱠᱷᱟᱱ ᱜᱮᱢ ᱞᱟᱹᱭ ᱫᱟᱲᱮᱭᱟᱜᱼᱟ ᱡᱮ ᱱᱚᱣᱟ ᱫᱚ ᱱᱩᱠᱩᱣᱟᱜ ᱢᱟᱱᱮ ᱨᱟᱡᱽᱡᱚ ᱠᱟᱱᱟ ᱥᱮ ᱱᱩᱠᱩᱣᱟᱜ ᱫᱤᱥᱚᱢ ᱠᱟᱱᱟ ᱚᱱᱟ ᱫᱚ ᱢᱮᱱᱟᱝ ᱟᱵᱚᱣᱟᱜ ᱫᱤᱥᱚᱢ ᱨᱮᱱᱟᱜ ᱪᱤᱱᱱᱚ ᱠᱟᱱ ᱛᱟᱵᱚᱱᱟ ᱡᱮᱢ ᱚᱱᱟ ᱪᱤᱨ ᱡᱟᱦᱟᱸᱭ ᱜᱮ ᱧᱮᱞ ᱜᱚᱫᱟᱭ ᱮᱴᱟᱜ ᱫᱤᱥᱚᱢ ᱨᱮᱱ ᱞᱟᱹᱭ ᱫᱚᱫᱟᱭ ᱦᱮᱸ ᱱᱩᱭ ᱫᱚ ᱵᱷᱟᱨᱚᱛ ᱫᱤᱥᱚᱢ ᱢᱟᱱᱮ ᱤᱱᱰᱤᱭᱟ ᱨᱮᱱ ᱠᱟᱱᱟᱭ ᱢᱮᱱᱛᱮ ᱢᱟᱹᱱᱢᱤ ᱚᱱᱠᱟ ᱚᱱᱟ ᱫᱚ ᱟᱵᱚ ᱤᱱᱰᱤᱭᱟ ᱨᱮᱱᱟᱜ ᱢᱤᱫᱴᱟᱝ ᱩᱯᱨᱩᱢ ᱠᱟᱱ ᱛᱟᱵᱚᱱᱟ ᱞᱟᱹᱭ ᱜᱟᱱᱚᱜᱼᱟ
ᱦᱳᱭ ᱦᱳᱭ ᱦᱳᱭ
ᱛᱟᱦᱚᱞᱮ ᱟᱵᱚᱣᱟᱜ ᱡᱟᱦᱟᱸ ᱥᱟᱱᱛᱟᱲ ᱠᱚᱣᱟᱜ ᱪᱤᱨ ᱦᱟᱹᱨᱭᱟᱹᱲ ᱪᱤᱨ ᱚᱱᱟ ᱢᱟᱱᱮ ᱚᱱᱟᱢ ᱧᱮᱞ ᱠᱟᱜᱼᱟ ᱛᱚ ᱡᱟᱦᱟᱸ ᱟᱨ ᱚᱠᱟ ᱚᱠᱟ ᱚᱠᱛᱮ ᱠᱚ ᱚᱱᱟ ᱪᱤᱨ ᱠᱚ ᱵᱤᱫᱼᱟ
ᱦᱳᱭ ᱧᱮᱞ ᱫᱩᱧ ᱧᱮᱞ ᱟᱠᱟᱫ ᱜᱮᱭᱟ
ᱛᱟᱦᱚᱞᱮ ᱚᱱᱟ ᱪᱤᱨ ᱫᱚ ᱪᱮᱫᱟᱜ ᱠᱚ ᱵᱤᱫᱟ ᱚᱱᱟ ᱫᱚ
ᱟᱫᱚ ᱚᱱᱟ ᱪᱮᱫ ᱫᱚ ᱚᱱᱟ ᱪᱤᱨ ᱫᱚ ᱦᱩᱭᱩᱜ ᱠᱟᱱᱟ ᱡᱚᱠᱷᱚᱱ ᱚᱱᱮ ᱩᱱ ᱥᱚᱢᱚᱭ ᱫᱚ ᱛᱟᱯᱟᱢ ᱞᱮᱱ ᱫᱚ ᱥᱮ ᱪᱤᱠᱟᱹ ᱞᱮᱱ ᱫᱚᱠᱚ ᱩᱱᱟᱹᱜ ᱵᱟᱹᱧ ᱵᱟᱲᱟᱭᱟ ᱤᱧ ᱦᱚᱸ
ᱦᱮᱸ ᱞᱟᱹᱭ ᱢᱮ
ᱟᱫᱚ ᱩᱱ ᱥᱚᱢᱚᱭ ᱜᱮ ᱚᱱᱟ ᱪᱤᱨ ᱫᱚᱠᱚ ᱩᱱᱟᱹᱜ ᱴᱷᱤᱠ ᱴᱷᱟᱠ ᱫᱚ ᱵᱟᱹᱧ ᱵᱟᱲᱟᱭᱟ ᱟᱢᱜᱮ ᱞᱟᱹᱭ ᱢᱮ
ᱦᱮᱸ ᱚᱱᱟ ᱫᱚ ᱦᱟᱸᱜ ᱟᱵᱚᱣᱟᱜ ᱫᱚ ᱯᱷᱩᱨᱜᱟᱹᱞ ᱨᱮᱭᱟᱜ ᱪᱤᱨ ᱠᱟᱱ ᱛᱟᱵᱚᱱᱟ ᱡᱮᱢᱚᱱ ᱛᱤᱨᱤᱥᱮ ᱡᱩᱱ ᱨᱮᱵᱚᱱ ᱦᱤᱯᱤᱲᱟ ᱢᱟᱱᱮ ᱠᱟᱨᱚᱱ ᱚᱱᱟ ᱪᱤᱨ ᱧᱮᱞ ᱠᱷᱟᱱ ᱫᱤᱥᱟᱹᱜᱼᱟ ᱡᱮ ᱥᱮ ᱩᱭᱦᱟᱹᱨᱚᱜᱼᱟ ᱡᱮ ᱟᱵᱚ ᱵᱷᱟᱨᱚᱛ ᱫᱤᱥᱚᱢ ᱢᱟᱱᱮ ᱯᱷᱩᱨᱜᱟᱹᱞ ᱠᱟᱱᱟᱵᱚᱱ ᱟᱵᱚ ᱥᱟᱱᱛᱟᱲ ᱢᱟᱹᱱᱢᱤ ᱠᱚ ᱫᱚ ᱦᱟᱸᱜ ᱯᱷᱩᱨᱜᱟᱹᱞ ᱨᱮᱭᱟᱜ ᱪᱤᱨ ᱠᱚ ᱞᱟᱹᱭᱟ
ᱟᱪᱪᱷᱟ ᱟᱪᱪᱷᱟ
ᱟᱢ ᱡᱟᱦᱟᱱᱟᱜ ᱟᱨᱚ ᱠᱩᱠᱞᱤ ᱠᱚ ᱟᱢᱟᱜ ᱢᱮᱱᱟᱜ ᱠᱷᱟᱱ ᱞᱟᱹᱭ ᱢᱮ
ᱟᱪᱪᱷᱟ ᱠᱩᱠᱞᱤ ᱠᱚ ᱫᱚ ᱚᱱᱠᱟᱱᱟᱜ ᱵᱟᱹᱱᱩᱜ ᱟᱠᱟᱫᱟ ᱠᱩᱠᱞᱤ ᱠᱚ ᱟᱢᱜᱮ ᱞᱟᱹᱭ ᱢᱮ
ᱟ ᱛᱟᱦᱚᱞᱮ ᱱᱚᱜ ᱚᱭ ᱛᱚ ᱟᱥᱟᱲ ᱵᱚᱸᱜᱟ ᱥᱮᱴᱮᱨ ᱮᱱᱟ ᱛᱟᱦᱚᱞᱮ ᱪᱮᱫ ᱠᱚᱛᱮ ᱯᱮ ᱥᱤᱭᱟᱹ ᱜᱮᱭᱟ ᱟᱯᱮᱥᱮᱫ ᱫᱚ
ᱟᱞᱮ ᱫᱚ ᱰᱟᱝᱨᱟ ᱠᱟᱰᱟ ᱚᱱᱟ ᱠᱚᱛᱮ ᱜᱮᱞᱮ ᱥᱤᱭᱳᱜᱼᱟ ᱟᱞᱮ ᱫᱚ ᱱᱮᱛᱟᱨ ᱫᱚ ᱜᱟᱹᱰᱤ ᱠᱚᱦᱚ ᱚᱱᱠᱟᱱᱟᱜ ᱦᱮᱡ ᱟᱠᱟᱱᱟ ᱚᱱᱟ ᱠᱚᱛᱮ ᱥᱤᱭᱳᱜ ᱜᱮᱭᱟ
ᱚ ᱛᱟᱦᱚᱞᱮ ᱱᱟᱦᱮᱞ ᱫᱚ ᱦᱮᱸ ᱟᱞᱮ ᱥᱮᱫ ᱫᱚ ᱦᱟᱸᱜ ᱱᱤᱛᱚᱜ ᱫᱚ ᱡᱟᱹᱥᱛᱤ ᱫᱚ ᱢᱮᱥᱤᱱ ᱠᱚᱛᱮ ᱜᱮ ᱠᱚ ᱥᱤᱭᱟ ᱢᱟᱱᱮ ᱜᱟᱹᱰᱤ ᱠᱚᱛᱮ ᱦᱮᱸ ᱰᱟᱝᱨᱤ ᱠᱟᱲᱟ ᱥᱮ ᱚᱱᱟ ᱱᱟᱦᱮᱞ ᱠᱚᱛᱮ ᱫᱚ ᱟᱹᱰᱤᱴᱟᱜ ᱜᱮ ᱠᱚᱢ ᱜᱚᱜ ᱠᱟᱱᱟ ᱚᱱᱟ ᱫᱚ ᱩᱱᱟᱹᱜ ᱦᱚᱸ ᱰᱟᱹᱟᱝᱨᱤ ᱠᱟᱰᱟ ᱦᱚᱸ ᱵᱟᱝᱠᱚ ᱟᱹᱥᱩᱞᱮᱫ ᱠᱚᱣᱟ ᱛᱚ ᱱᱮᱛᱟᱨ ᱫᱚ
ᱦᱳᱭ ᱦᱳᱭ
ᱟᱨ ᱛᱟᱦᱚᱞᱮ ᱱᱟᱦᱮᱞ ᱫᱚ ᱦᱟᱸᱜ ᱢᱟᱱᱮ ᱧᱮᱞ ᱠᱟᱜ ᱜᱮᱭᱟᱢ ᱛᱚ
ᱦᱳᱭ ᱧᱮᱞ ᱠᱟᱜ ᱜᱤᱧ
ᱟ ᱛᱟᱦᱚᱞᱮ ᱱᱟᱦᱮᱞ ᱫᱚ ᱢᱟᱱᱮ ᱛᱤᱱ ᱨᱚᱠᱚᱢᱟᱜ ᱢᱟᱱᱮ ᱛᱤᱱ ᱨᱚᱠᱚᱢ ᱟᱨᱠᱤ
ᱟᱪᱪᱷᱟ ᱱᱟᱦᱮᱞ ᱫᱚ ᱱᱟᱦᱮᱞ ᱫᱚᱧ ᱧᱮᱞ ᱟᱠᱟᱫᱟ ᱵᱟᱨ ᱨᱚᱠᱚᱢᱟ
ᱚᱱᱟᱠᱤᱱ ᱫᱚ
ᱟᱫᱚ ᱧᱩᱛᱩᱢ ᱫᱚ ᱧᱩᱛᱩᱢ ᱫᱚ ᱪᱮᱫᱠᱟᱱ ᱪᱚᱝ ᱚᱱᱟ ᱦᱚᱸ ᱵᱟᱹᱧ ᱞᱟᱹᱭ ᱫᱟᱲᱮ ᱠᱟᱱᱟ ᱵᱟᱹᱧ ᱫᱤᱥᱟᱹᱭ ᱮᱫᱟ
ᱚ ᱢᱟᱱᱮ ᱥᱮᱫᱟᱭ ᱢᱟ ᱦᱟᱸᱜ ᱠᱟᱴ ᱨᱮᱭᱟᱜ ᱱᱟᱦᱮᱞ ᱜᱮ ᱛᱟᱦᱮᱸ ᱠᱟᱱᱟ ᱢᱟᱱᱮ ᱯᱷᱟᱞ ᱦᱚᱸ ᱠᱟᱴ ᱨᱮᱭᱟᱜ ᱛᱟᱦᱮᱸ ᱠᱟᱱᱟ ᱟᱨ ᱚᱱᱮ ᱵᱷᱴᱟ ᱥᱮ ᱚᱱᱟ ᱠᱚᱦᱚᱸ ᱛᱟᱦᱮᱸ ᱠᱟᱱᱟ ᱢᱮᱱᱠᱷᱟᱱ ᱱᱟᱦᱟᱜ ᱫᱚ ᱦᱟᱸᱜ ᱚᱱᱮ ᱯᱷᱟᱞ ᱫᱚ ᱦᱟᱸᱜ ᱢᱮᱲᱦᱮᱫ ᱨᱮᱱᱟᱜ ᱠᱚ ᱵᱮᱱᱟᱣ ᱦᱚᱪᱚᱭᱮᱫᱼᱟ ᱟᱨ ᱚᱠᱟ ᱚᱠᱟ ᱫᱚ ᱦᱟᱸᱜ ᱯᱩᱨᱟᱹ ᱱᱟᱦᱮᱞ ᱴᱟᱜ ᱜᱮ ᱦᱟᱸᱜ ᱤᱭᱟᱹ ᱠᱚ ᱨᱚᱲ ᱤᱭᱟᱹ ᱢᱮᱦᱮᱫ ᱨᱮᱱᱟᱜ ᱠᱚ ᱵᱮᱱᱟ ᱦᱚᱪᱚᱭᱮᱫᱼᱟ ᱛᱟᱦᱞᱮ ᱚᱱᱟ ᱵᱮᱱᱟᱣ ᱨᱮᱱ ᱦᱮᱸ ᱞᱟᱹᱭ ᱢᱮ
ᱟᱪᱪᱷᱟ ᱟᱪᱪᱷᱟ ᱰᱟᱝᱨᱤ ᱠᱟᱰᱟ ᱠᱚᱫᱚ ᱥᱤᱭᱳᱜ ᱠᱚᱫᱚᱢ ᱧᱮᱞ ᱵᱟᱲᱟ ᱠᱟᱫᱟ ᱵᱟᱝ
ᱦᱮᱸ
ᱟᱪᱪᱷᱟ ᱚᱠᱟ ᱫᱷᱟᱨᱮ ᱛᱮᱠᱚ ᱥᱤᱭᱟᱜᱼᱟ ᱚᱠᱟ ᱥᱮᱫ ᱟᱹᱪᱩ ᱠᱟᱛᱮ ᱢᱟᱱᱮ ᱚᱠᱟ ᱥᱮᱫ ᱛᱮᱠᱚ ᱟᱹᱪᱩᱟ ᱚᱯᱮ ᱥᱮᱫ ᱫᱚ
ᱢᱟᱱᱮ ᱥᱤ ᱠᱷᱮᱛᱨᱮ ᱚᱠᱟ ᱥᱮᱫ ᱛᱮ ᱠᱚ ᱡᱩᱨᱟ ᱢᱟᱱᱮ ᱚᱱᱟ ᱫᱚ ᱦᱟᱸᱜ ᱱᱤᱨᱫᱤᱥᱴᱚ ᱫᱚ ᱵᱟᱹᱱᱩᱜᱼᱟ ᱡᱮ ᱡᱩᱫᱤ ᱵᱮᱲᱟ ᱨᱟᱠᱟᱵ ᱥᱮᱫ ᱠᱷᱚᱱᱮᱢ ᱢᱟᱱᱮ ᱦᱳ ᱵᱮᱲᱟ ᱨᱟᱠᱟᱯ ᱥᱮᱫ ᱥᱚᱢᱚᱭ ᱡᱩᱤ ᱵᱮᱲᱟ ᱨᱟᱠᱟᱯ ᱥᱮᱫ ᱪᱟᱞᱟᱜ ᱟᱢ ᱛᱚᱞᱮ ᱟᱹᱰᱤ ᱢᱚ ᱡᱚᱢᱫ ᱛᱤ ᱫᱷᱟᱨᱮ ᱯᱟᱲᱟᱜ ᱠᱟᱱᱟ ᱥᱮ ᱞᱮᱸᱜᱟ ᱥᱮᱫ ᱟᱹᱪᱩᱨᱚᱜᱼᱟ ᱟᱨ ᱡᱩᱫᱤ ᱵᱲᱟ ᱥᱮᱫ ᱥᱟᱢᱟᱝ ᱠᱟᱛᱮᱢ ᱦᱤᱡᱩᱜᱼᱟ ᱚᱱᱟ ᱫᱚ ᱞᱟᱸᱜᱟ ᱯᱟᱦᱴᱟ ᱛᱮᱢ ᱟᱹᱪᱩᱨᱚᱜᱼᱟ ᱚᱱᱟᱹ ᱴᱷᱤᱠᱟᱹ ᱫᱚ ᱦᱟᱸᱜ ᱤᱧ ᱫᱚ ᱵᱟᱹᱧ ᱟᱸᱚᱢ ᱠᱟᱫ ᱡᱮ ᱴᱷᱤᱠᱟᱹ ᱢᱩᱴ ᱢᱮ ᱵᱮᱲᱟ ᱨᱟᱠᱟᱵ ᱥᱟᱢᱟᱝ ᱠᱟᱛᱮ ᱛᱮ ᱠᱚ ᱥᱤᱭᱟ ᱢᱟᱱᱮ ᱥᱮ ᱚᱱᱠᱟ ᱫᱚ ᱦᱟᱸᱜ ᱵᱟᱹᱧ ᱟᱸᱡᱚᱢ ᱠᱟᱜ ᱠᱚᱣᱟ ᱡᱮ ᱱᱤᱨᱫᱤᱥᱴᱚ ᱫᱤᱠ ᱢᱮᱱᱟᱜᱼᱟ ᱢᱮᱱᱛᱮ
ᱚᱱᱠᱟ ᱫᱚ ᱵᱟᱝ ᱞᱮᱸᱜᱟ ᱥᱮᱫ ᱥᱮ ᱡᱚᱡᱚᱢ ᱥᱮᱫ ᱛᱮᱠᱚ ᱚᱠᱟ ᱫᱷᱟᱨᱮ ᱛᱮᱠᱚ ᱥᱤᱭᱟ ᱚᱠᱟ ᱫᱷᱟᱨᱮ ᱛᱮᱠᱚ ᱟᱹᱪᱩᱨᱟ
ᱠᱩᱠᱞᱤ ᱜᱮ ᱵᱟᱹᱧ ᱵᱩᱡ ᱫᱟᱲᱭᱟᱜ ᱠᱟᱱᱟ ᱦᱳᱭᱛᱳ
ᱵᱟ ᱵᱟᱝ ᱡᱚᱠᱷᱚᱱ ᱰᱟᱝᱨᱤ ᱰᱟᱝᱨᱤ ᱠᱟᱰᱟ ᱛᱮᱠᱚ ᱥᱤᱭᱳᱜᱼᱟ ᱩᱱᱥᱩᱢᱚᱭ ᱟᱫᱚ ᱞᱮᱸᱜᱟ ᱥᱮᱫ ᱛᱮ ᱠᱚ ᱟᱹᱪᱩᱨᱟ ᱱᱟᱦᱮᱞ ᱥᱮ ᱡᱚᱡᱚᱢ ᱥᱮᱫ ᱠᱚ ᱟᱹᱪᱩᱨᱟ
ᱱᱟᱦᱮᱞ ᱢᱟ ᱞᱮᱸᱜᱟ ᱥᱮᱫ ᱛᱮᱜᱮ ᱠᱚ ᱟᱪᱩᱨ ᱜᱮᱭᱟ
ᱦᱳᱭ ᱦᱳᱭ ᱚᱱᱟᱜ ᱜᱮ
ᱚ ᱛᱚ ᱚᱱᱟ ᱦᱟᱸᱜ ᱠᱩᱠᱞᱤ ᱵᱟᱹᱧ ᱛᱟᱢ ᱠᱟᱱᱟ ᱪᱮᱫ ᱮᱢ ᱞᱟᱹᱭ ᱦᱚᱪ ᱠᱮᱫᱼᱟ ᱢᱮᱱᱛᱮᱫ
ᱦᱚᱸ ᱟᱪᱪᱷᱟ ᱟᱪᱪᱷᱟ
ᱟ ᱛᱟᱦᱚᱞᱮᱢ- ᱟᱨ ᱛᱟᱦᱚᱞᱮ ᱢᱟᱱᱮ ᱥᱤᱭᱳᱜ ᱚᱠᱛᱚ ᱨᱮ ᱢᱟᱱᱮ ᱪᱮᱫ ᱪᱮᱫ ᱠᱚ ᱵᱚᱱ ᱵᱮᱵᱚᱦᱟᱨᱟ ᱥᱤ ᱚᱠᱛᱮ ᱨᱮ ᱟᱨᱠᱤ
ᱟᱪᱪᱷᱟ ᱥᱤᱭᱳ ᱚᱠᱛᱚ ᱫᱚ ᱪᱮᱫ ᱪᱮᱫ ᱠᱚᱵᱚᱱ ᱵᱮᱵᱚᱦᱟᱨᱟ ᱟᱪᱪᱷᱟ ᱱᱟᱦᱮᱞ ᱱᱟᱦᱮᱞ ᱫᱚᱵᱚᱱ ᱵᱮᱵᱚᱦᱟᱨ ᱮᱫ ᱜᱮᱭᱟ ᱱᱟᱦᱮᱞ ᱛᱟᱨᱯᱚᱨ ᱚᱱᱟ ᱰᱟᱝᱨᱤ ᱵᱚᱱ ᱜᱚᱜ ᱠᱟᱫᱚ ᱪᱮᱫ ᱠᱚ ᱞᱟᱹᱭᱟ ᱛᱟᱞᱟ ᱪᱮᱫ ᱧᱩᱛᱩᱢ ᱠᱚ ᱞᱟᱹᱭᱟ ᱟᱲᱟᱥ ᱥᱮ ᱪᱮᱫ ᱧᱩᱛᱩᱢ ᱠᱚ ᱞᱟᱹᱭᱟ
ᱦᱮᱸ
ᱦᱳᱭ ᱚᱱᱟ ᱟᱨ ᱞᱟᱴᱷᱤ ᱛᱟᱦᱮᱱᱟ ᱟᱨ ᱚᱱᱟ ᱥᱤ ᱥᱤᱭᱳᱜ ᱞᱟᱹᱜᱤᱫ ᱢᱮᱫᱴᱟᱝ ᱦᱚᱲᱮ ᱛᱟᱦᱮᱱᱟ
ᱦᱮᱸ ᱟᱨ ᱰᱟᱹᱝᱨᱤ ᱫᱚ ᱵᱟᱢ ᱞᱟᱹᱭᱮᱜ ᱠᱤᱧ ᱫᱚ ᱰᱟᱹᱝᱨᱤ